ᱦᱮᱞᱳ
ᱦᱮᱞᱳ
ᱦᱮᱞᱳ
ᱦᱚᱸ ᱜᱚᱝᱠᱮ ᱞᱟᱹᱭ ᱟᱹᱞᱤᱧ ᱡᱟᱦᱟᱭᱟᱜ ᱨᱚᱲ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱟᱹᱞᱤᱧᱟᱜ ᱟᱸᱡᱚᱢᱚᱜ ᱠᱟᱱᱟ
ᱦᱚᱸ ᱜᱚᱢᱠᱮ ᱟᱵᱮᱱᱟᱜ ᱟᱹᱰᱤ ᱢᱚᱸᱡᱽ ᱜᱮ ᱟᱸᱡᱚᱢᱚᱜ ᱠᱟᱱᱟ ᱟᱨ ᱛᱟᱦᱚᱞᱮ ᱫᱚ ᱜᱚᱢᱠᱮ ᱱᱤᱛᱚᱜ ᱫᱚ ᱪᱮᱫ ᱠᱚᱯᱮ ᱪᱤᱠᱟᱹ ᱵᱟᱲᱟᱭᱮᱫᱼᱟ
ᱪᱤᱠᱟᱹ ᱵᱚᱞᱛᱮ ᱱᱚᱜᱼᱚᱭ ᱠᱩᱰᱤ ᱠᱚ ᱥᱟᱵ ᱵᱟᱲᱟ ᱦᱩᱭ ᱠᱟᱱᱟ ᱟᱨᱠᱤ ᱢᱚᱱᱮ ᱦᱩᱭᱩᱜ ᱠᱟᱱᱟ ᱵᱷᱤᱴᱟᱹ ᱢᱚᱜ ᱪᱟᱞᱟᱜ ᱦᱩᱭᱩᱜᱼᱟ ᱟᱯᱮ ᱫᱚ ᱪᱮᱫ ᱠᱚᱯᱮ ᱪᱤᱠᱟᱹᱭᱮᱜ ᱠᱟᱱᱟ
ᱟᱞᱮ ᱛᱚ ᱱᱤᱛᱚᱜ ᱫᱚ ᱟᱞᱮᱥᱮᱫ ᱫᱚ ᱦᱚᱞᱟ ᱱᱟᱦᱟᱜ ᱫᱟᱜ ᱡᱟᱹᱲᱤ ᱟᱠᱟ ᱥᱮᱮᱱᱟ ᱮᱱᱠᱟᱱᱡ ᱚᱱᱟ ᱦᱚᱞᱟ ᱢᱟᱦᱫᱮᱨ ᱨᱮᱱᱟᱜ ᱫᱟᱜ ᱡᱟᱹᱲᱤ ᱦᱚᱲ ᱢᱟᱦᱫᱮᱨ ᱫᱚ ᱵᱟᱝ ᱫᱟᱜ ᱡᱟᱲᱤ ᱠᱟᱫᱟᱭ ᱦᱚᱞᱟ ᱱᱟᱜ ᱫᱟᱜ ᱡᱟᱲᱤ ᱠᱟᱜᱼᱟᱭ ᱮᱱᱠᱷᱟᱡ ᱫᱚ ᱵᱟᱹᱫᱽ ᱵᱟᱹᱭᱦᱟᱹᱲ ᱠᱚ ᱦᱟᱸᱜ ᱯᱮᱨᱮᱡ ᱟᱠᱟᱱᱟ ᱮᱱᱠᱷᱟᱡ ᱫᱚ ᱱᱤᱛᱚᱜ ᱫᱚ ᱦᱟᱸᱜ ᱵᱟᱹᱫᱽ ᱵᱟᱹᱭᱦᱟᱹᱲ ᱥᱮᱫ ᱜᱮ ᱪᱟᱞᱟᱜ ᱦᱩᱭᱩᱜ ᱪᱟᱞᱟᱜ ᱦᱩᱭᱩᱜ ᱠᱟᱱᱟ ᱚᱱᱟ ᱫᱟᱠᱟ ᱠᱚ ᱥᱟᱸᱵᱟᱣ ᱦᱩᱭᱩᱜ ᱠᱟᱱᱟ ᱠᱮᱱ ᱨᱮᱱᱟᱜ ᱟᱨ ᱱᱤᱛᱚᱜ ᱫᱚ ᱪᱟᱞᱟᱜ ᱦᱩᱭᱩᱜᱼᱟ ᱵᱟᱹᱫ ᱵᱟᱹᱭᱦᱟᱹᱲ ᱥᱮᱫ ᱨᱮ ᱪᱮᱫᱟᱜ ᱱᱤᱛᱚᱜ ᱫᱚ ᱥᱤ ᱦᱩᱭᱩᱜ ᱟᱥᱮ ᱦᱟᱜ ᱥᱤ ᱟᱵ ᱟᱞᱮ ᱫᱚ ᱤᱭᱟᱹ ᱤᱭᱟᱹ ᱤᱭᱟᱹᱛᱮ ᱥᱤᱭ ᱦᱩᱭᱩᱜᱼᱟ ᱚᱱᱟᱫᱚ ᱴᱨᱟᱠᱴᱚᱨ ᱛᱮᱱᱟᱜ ᱥᱤᱭ ᱦᱩᱭᱩᱜ ᱾ ᱥᱤ ᱦᱚ
ᱚ ᱟᱪᱪᱷᱟ ᱟᱪᱪᱷᱟ ᱛᱟᱦᱚᱞᱮ ᱱᱮ ᱮ ᱜᱮ ᱪᱟᱥ ᱠᱟᱹᱢᱤ ᱫᱚ ᱯᱮ ᱫᱷᱩᱨᱟᱹᱣ ᱟᱠᱟᱱᱟ
ᱦᱚᱸ ᱦᱚᱸ ᱱᱮ ᱮ ᱜᱮ ᱱᱟᱜ ᱦᱚᱞᱟ ᱢᱟᱲᱟᱝ ᱨᱮᱱᱟᱜ ᱵᱟᱝ ᱵᱟᱡ ᱫᱟᱲᱮᱠᱟᱜ ᱼᱟ ᱚᱱᱠᱟ ᱢᱟᱱᱟᱜ ᱦᱚᱞᱟ ᱦᱚᱞᱟ ᱧᱤᱫᱟᱹ ᱰᱷᱮᱨ ᱮ ᱫᱟᱜ ᱡᱟᱹᱲᱤ ᱠᱮᱫᱼᱟ ᱢᱟᱲᱟᱝ ᱫᱚ ᱫᱟᱜ ᱡᱟᱹᱲᱤ ᱞᱮᱫ ᱜᱮ ᱚᱱᱠᱟ ᱩᱱᱟᱹᱜ ᱫᱚ ᱵᱟᱝᱜᱮ ᱥᱤ ᱦᱚᱸ ᱜᱟᱱᱚᱜᱼᱟ ᱦᱚᱞᱟ ᱫᱚ ᱟᱹᱰᱤ ᱩᱛᱤ ᱥᱩᱛᱤ ᱜᱮ ᱫᱟᱜ ᱡᱟᱹᱲᱤ ᱠᱮᱫᱼᱟᱭ ᱥᱮ ᱮᱱᱠᱷᱟᱡ ᱫᱚ ᱦᱟᱸᱜ ᱨᱚᱦᱚᱭ ᱠᱚᱢᱟ ᱪᱮᱫᱟᱜ ᱞᱚᱥᱚᱫ ᱠᱚ ᱜᱟᱱᱚᱜ ᱟᱱᱦᱟᱜ ᱮᱱᱠᱷᱟᱡ ᱫᱚᱱᱟᱜ ᱜᱟᱯᱟ ᱠᱷᱚᱱ ᱥᱮ ᱢᱮᱭᱟᱝ ᱠᱷᱚᱡ ᱛᱳᱜ ᱦᱩᱭᱩᱜ ᱠᱟᱱᱟ ᱛᱮᱱ ᱫᱚ ᱥᱤ ᱦᱩᱭᱩᱜ ᱠᱟᱱᱟ ᱜᱟᱯᱟ ᱫᱚ ᱯᱟᱞᱮᱫ ᱵᱟᱝ ᱜᱟᱯᱟ ᱫᱚ ᱯᱟᱞᱮᱫ ᱛᱚᱞᱟ ᱛᱩᱫ, ᱛᱳᱜ ᱦᱩᱭᱩᱜ-ᱟ ᱱᱟᱜ, ᱚ ᱪᱮᱫ ᱵᱤᱱ ᱞᱮᱜ,
ᱟᱪᱪᱷᱟ ᱟᱪᱪᱷᱟ ᱛᱩ ᱩᱱᱫᱤᱱ ᱛᱚ ᱦᱟᱜ ᱚᱱᱠᱟ ᱞᱮᱠᱟ ᱫᱚ ᱵᱟᱭ ᱫᱟᱜ ᱡᱟᱹᱲᱤ ᱠᱟᱜᱼᱟ ᱦᱚᱞᱟ ᱜᱮ ᱦᱟᱸᱜ ᱢᱚᱴᱟ ᱢᱩᱴᱤ ᱵᱷᱟᱜᱮᱭ ᱫᱟᱜ ᱡᱟᱹᱲᱤ ᱠᱟᱫᱟ ᱟᱯᱮ ᱥᱮᱫ ᱫᱚ
ᱦᱮᱸ ᱦᱮᱸ
ᱟᱞᱮ ᱥᱮᱫ ᱫᱚ ᱦᱟᱸᱜ ᱠᱚᱭᱮᱠ ᱫᱤᱱ ᱞᱟᱦᱟ ᱢᱚᱴᱟ ᱢᱩᱴᱤ ᱵᱷᱟᱜᱤ ᱜᱮ ᱫᱟᱜ ᱡᱟᱹᱲᱤ ᱠᱟᱜ ᱛᱟᱦᱮᱱ ᱫᱟᱜ ᱠᱚ ᱞᱟᱜᱟᱣ ᱟᱠᱟᱱᱟ ᱜᱮ ᱡᱟᱹᱥ ᱱᱚᱜᱼᱚᱭ ᱫᱟᱜ ᱫᱚ ᱟᱨᱨᱟᱢᱵᱷᱚ ᱠᱟᱜᱼᱟ ᱾
ᱦᱮᱸ
ᱦᱳᱭ ᱛᱚ ᱱᱤᱛᱚᱜ ᱫᱚ ᱢᱟᱱᱮ ᱪᱮᱫ ᱞᱮᱠᱟ ᱟᱞᱮᱥᱮᱫ ᱫᱚ ᱛᱮᱦᱮᱧ ᱦᱟᱸᱜ ᱛᱮᱦᱮᱧ ᱦᱚᱸ ᱫᱚᱢᱮ ᱜᱮ ᱫᱟᱜ ᱠᱮᱜ ᱼᱟ ᱥᱮᱛᱟᱜ ᱨᱮ ᱱᱤᱛᱚᱜ ᱟᱯᱮ ᱥᱮᱫ ᱫᱟᱜ ᱠᱮᱫ-ᱟᱭ ᱛᱮᱦᱮᱧ
ᱦᱚᱸ ᱛᱮᱦᱮᱧ ᱟᱞᱮ ᱥᱮᱫ ᱦᱚ ᱫᱟᱜ ᱠᱮᱫ ᱜᱮᱭᱟᱭ ᱚ ᱤᱱᱠᱟᱹ ᱦᱩᱭᱱᱟ ᱯᱟᱞᱮ ᱦᱩᱭᱩᱜᱼᱟ ᱤᱱᱠᱟᱹ ᱮᱠ, ᱮᱠ ᱜᱷᱚᱱᱴᱟ ᱜᱟᱱ ᱤᱱᱟ ᱱᱤᱭᱟᱹ ᱮᱠ ᱜᱷᱚᱱᱴᱟ ᱢᱟᱲᱟᱝ ᱮ ᱫᱟᱜ ᱠᱮᱜᱼᱟ ᱟᱨ ᱚᱱᱠᱟ ᱵᱟᱹᱭᱤ ᱫᱚ ᱵᱟᱭ ᱫᱟᱜ ᱞᱮᱫᱟ ᱚᱱᱠᱟ ᱩᱛᱤ ᱥᱩᱛᱤ ᱜᱮ ᱫᱟᱜ ᱠᱮᱜᱼᱟ ᱱᱤᱛᱚᱜ ᱦᱚᱸ ᱠᱟᱹᱴᱤᱡ ᱜᱮ ᱮᱝᱠᱷᱟᱡ ᱩᱱᱟᱹᱜ ᱫᱚ ᱵᱟᱝ ᱜᱮ ᱢᱤᱫ ᱯᱟᱥ ᱜᱮ ᱫᱟᱜ ᱠᱮᱫ ᱤᱱᱠᱟᱹ ᱵᱮᱥ ᱢᱤᱱᱤᱴ ᱜᱟᱱ ᱟᱫᱚ ᱟᱹᱰᱤ ᱨᱟᱹᱜᱤ ᱵᱷᱨᱟᱴ ᱵᱷᱨᱟᱴ ᱮ ᱧᱩ ᱧᱩᱨ ᱠᱮᱜ ᱟᱭ ᱥᱮᱧ ᱮᱱᱠᱷᱟᱡ ᱟᱨᱚ ᱦᱚ ᱟᱸᱡᱮᱫ ᱦᱚᱸ ᱵᱟᱝ ᱟᱸᱡᱮᱫ ᱱᱤᱛᱚᱜ ᱫᱚᱜ ᱟᱸᱡᱮᱫ ᱫᱚ ᱵᱟᱝ ᱟᱸᱡᱮᱫᱚᱜᱼᱟ ᱦᱮᱸᱥᱮ, ᱟᱨ ᱟᱞᱮ ᱫᱚ ᱴᱮᱠᱴᱚᱨ ᱛᱮᱜᱮᱞᱮ ᱦᱟᱸᱜ ᱥᱤ ᱦᱚᱪᱚᱭᱮᱫᱼᱟ ᱦᱟᱜ
ᱟᱯᱮ ᱥᱮᱫ ᱫᱚ ᱛᱟᱦᱞᱮ ᱱᱚᱣᱟ ᱴᱟᱠᱴᱟᱨ ᱛᱮᱜᱮ ᱯᱮ ᱥᱤᱭ ᱜᱮᱭᱟ?
ᱦᱚᱸ ᱱᱚᱝᱠᱟ ᱡᱟᱦᱟᱸ ᱛᱮᱜᱮ ᱴᱨᱟᱠᱴᱟᱨ ᱴᱷᱮᱜᱮᱢ ᱫᱚ ᱵᱟᱝ ᱩᱱᱫᱤᱱ ᱫᱚ ᱥᱤ ᱩᱱᱫᱤᱱ ᱦᱟᱜ ᱴᱨᱟᱠᱴᱟᱨ ᱛᱮᱜᱮ ᱥᱤᱭᱳᱜ ᱦᱩᱭᱩᱜᱼᱟ ᱱᱤᱭᱟᱹ ᱫᱟ ᱱᱟᱦᱟᱜ ᱴᱨᱮᱠᱴᱟᱨ ᱛᱮ ᱜᱮ ᱟᱫᱚ ᱴᱨᱟᱠᱴᱟᱨ ᱛᱮ ᱫᱚ ᱤᱱᱟᱹ ᱠᱟᱹᱴᱤᱡ ᱚᱥᱩᱵᱤᱫᱟ ᱜᱮᱭᱟ ᱠᱤ ᱤᱭᱟᱹ ᱱᱟᱦᱟᱜ ᱪᱮᱫ ᱠᱚ ᱢᱮᱛᱟᱜᱼᱟ ᱢᱟᱲᱟᱝ ᱱᱟ ᱡᱟ ᱵᱤᱱ ᱞᱟᱹᱭ ᱡᱟ ᱚᱱᱠᱟ ᱴᱮᱠᱴᱟᱨ ᱯᱤᱪᱷᱟᱹ ᱨᱮᱜᱮ ᱟᱹᱰᱤ ᱫᱤᱱ ᱛᱟᱦᱮᱱ ᱦᱩᱭᱩᱜ ᱛᱟᱵᱤᱱᱟ ᱩᱱᱠᱩ ᱵᱟᱲᱟᱭ ᱜᱮᱟᱭᱟ ᱵᱤᱱ ᱴᱮᱠᱴᱚᱨ ᱵᱟᱞᱟᱢᱟ ᱟᱹᱰᱤ ᱛᱩᱤ ᱥᱩᱛᱤ ᱜᱮᱠᱚ ᱮᱲᱮᱭᱟ ᱦᱮᱸᱥᱮ ᱟᱨ ᱴᱮᱠᱴᱚᱨ ᱚᱱᱠᱟ ᱢᱟᱲᱟᱝ ᱴᱷᱮᱱ ᱞᱤᱧ ᱥᱮᱱ ᱞᱮᱱ ᱜᱮᱭᱟ ᱵᱟᱝ ᱫᱚ ᱵᱟᱝ ᱜᱮ, ᱟᱞᱮ ᱠᱤᱪᱷᱩ ᱛᱟᱞᱮ ᱜᱟᱯᱟ ᱦᱚᱞᱟᱱᱟᱜ ᱥᱤ ᱞᱟᱹᱭᱞᱮᱜᱼᱟ ᱾ ᱦᱚᱞᱟ ᱱᱟᱜ ᱥᱤ ᱠᱟᱛᱷᱟ ᱦᱮᱱᱟᱜ ᱟᱨ ᱟᱹᱭᱩᱵ ᱥᱮᱫ ᱦᱮᱸ ᱥᱮ ᱮᱱᱠᱷᱟᱡ ᱫᱚ ᱱᱟᱦᱜ ᱩᱱᱞ ᱟᱞᱮᱭᱮ ᱴᱷᱤᱠ ᱜᱮᱭᱟ ᱛᱟᱦᱚᱞᱮ ᱟᱨ ᱩᱱᱤ ᱩᱱᱤ ᱮᱲᱮ ᱠᱮᱫᱼᱟᱭ ᱠᱤᱱᱛᱩ ᱫᱚᱞᱮᱟᱭ ᱠᱤ ᱜᱟᱹᱰᱤ ᱠᱷᱟᱨᱟᱯ ᱮᱱ ᱛᱤᱧᱟᱹ
ᱦᱮᱸ ᱩᱱᱠᱩ ᱢᱟ ᱚᱱᱠᱟ ᱜᱮ ᱟᱨ ᱱᱚᱣᱟ ᱡᱟᱦᱟᱸ ᱱᱟᱦᱮᱞ ᱠᱚ ᱫᱚ ᱢᱮᱱᱟᱜ ᱜᱮᱭᱟ ᱥᱮ ᱵᱟᱝ ᱟᱯᱮ ᱥᱮᱫ ᱫᱚ ᱛᱷᱟᱞᱮ
ᱦᱚᱸ ᱱᱟᱦᱮᱞ ᱢᱮᱱᱟᱜ ᱜᱮᱭᱟ ᱟᱫᱚ ᱡᱟᱹᱥᱛᱤ ᱠᱟᱨ ᱴᱮᱠᱴᱟᱨ ᱛᱮᱜᱮ ᱠᱚ ᱥᱤ ᱠᱮᱭᱟ ᱾ ᱱᱟᱦᱮᱞ ᱫᱚ ᱡᱷᱚᱛᱚ ᱦᱚᱲᱟᱜ ᱜᱮ ᱢᱮᱱᱟᱜᱼᱟ ᱚᱱᱠᱟ ᱠᱤᱥᱟᱹᱬ ᱦᱚᱲᱟᱜ ᱠᱚ ᱫᱚ ᱵᱟᱪᱩᱜ ᱟᱱᱟ ᱩᱱᱠᱩ ᱫᱚ ᱴᱨᱟᱠᱴᱟᱨ ᱠᱚᱛᱮ ᱱᱟᱦᱟᱜ ᱠᱚ ᱥᱤ ᱦᱚᱪᱚᱭᱟ ᱟᱨ ᱟᱵᱚ ᱠᱚᱣᱟᱜ ᱪᱟᱹᱥᱤ ᱦᱚᱲᱟᱜ ᱫᱟ ᱚᱠᱟ ᱨᱮ ᱩᱱᱟᱹᱜ ᱤᱭᱟᱹ ᱴᱨᱟᱠᱴᱚᱨ ᱠᱚ ᱫᱚ ᱥᱮᱬᱟ ᱥᱮᱬᱟ ᱵᱟᱹᱭᱦᱟᱹᱲ ᱠᱚᱨᱮᱱᱟᱜ ᱥᱤ ᱦᱩᱭᱩᱜ ᱠᱟᱱᱟ ᱟᱨ ᱱᱟᱦᱮᱞ ᱫᱚ ᱱᱟᱜ ᱤᱭᱟᱹ ᱛᱮ ᱜᱮ ᱤᱭᱟᱹ ᱛᱚᱞᱟ ᱪᱟᱨᱟ ᱵᱟᱲᱟᱭ ᱟᱵᱤᱱ ᱥᱮ ᱩᱱ ᱡᱚᱦᱚᱱᱟᱜ ᱤᱭᱟᱹ ᱱᱟᱦᱟᱜ ᱤᱭᱟᱹ ᱦᱟᱸᱜ ᱴᱮᱠᱴᱚᱨ ᱛᱮ ᱫᱚ ᱵᱟᱝ ᱱᱟᱦᱮᱞ ᱛᱮ ᱫᱚ ᱱᱟᱜ, ᱟᱫᱚ ᱛᱚᱞᱟ ᱡᱚᱠᱷᱚᱡ ᱫᱚ ᱵᱟᱝ ᱪᱮᱦᱨᱟᱜ ᱚᱱᱟ ᱚᱛᱟᱜ ᱟᱥᱮ ᱫᱟᱵᱟᱜᱼᱟ, ᱥᱮ ᱚᱱᱟ ᱪᱮᱦᱨᱟ ᱟᱹᱰᱤ ᱢᱚᱡᱽ ᱵᱟᱝ ᱚᱢᱚᱱᱚᱜᱼᱟ ᱟᱨ, ᱚᱱᱠᱟ ᱱᱟᱦᱮᱞ ᱛᱮ ᱡᱟ ᱵᱤᱱ ᱥᱤᱭᱟ ᱚᱱᱟ ᱫᱚ ᱟᱹᱰᱤ ᱢᱚᱡᱽ, ᱜᱮ ᱚᱢᱚᱱᱚᱜᱼᱟ ᱟᱨ ᱟᱹᱰᱤ ᱟᱹᱰᱤ ᱪᱮᱦᱨᱟ ᱛᱩᱫᱩᱜᱼᱟ ᱾ ᱟᱨ ᱴᱮᱠ ᱠᱚᱛᱮ ᱫᱚ ᱪᱮᱦᱨᱟ ᱵᱟᱝ ᱪᱮᱦᱨᱟᱜᱼᱟ ᱚᱱᱟ ᱥᱟᱶ ᱛᱮ ᱛᱩᱫ ᱦᱚᱸ ᱵᱟᱝ ᱛᱩᱫᱩᱜᱼᱟ ᱪᱮᱦᱨᱟ ᱛᱚ ᱚᱱᱟ ᱦᱤᱥᱟᱹᱵᱽ
ᱮ ᱥᱟᱹᱨᱤ ᱫᱚ ᱥᱟᱹᱨᱤ ᱜᱮ ᱟᱞᱮ ᱥᱮᱫ ᱦᱚᱸ ᱱᱚᱣᱟ ᱛᱚᱞᱟ ᱫᱚᱦᱚ ᱟᱨᱠᱤ ᱱᱟᱦᱮᱞ ᱛᱮᱜᱮ ᱞᱮ ᱱᱟᱦᱮᱞ ᱛᱮᱜᱮ ᱟᱨᱠᱤ ᱥᱤ ᱜᱮᱭᱟᱞ ᱛᱚᱞᱟ ᱥᱚᱢᱚᱭ ᱛᱚ ᱟᱨ ᱪᱟᱥ ᱠᱟᱹᱢᱤ ᱥᱳᱢᱳᱭ ᱫᱚ ᱢᱟᱱᱮ ᱫᱟᱜ ᱠᱚᱢᱟ ᱴᱷᱤᱠ ᱴᱷᱟᱠ ᱵᱟᱭ ᱫᱟᱜ ᱡᱟᱲᱤᱭᱮᱜ ᱠᱟᱱᱟ ᱚᱠᱟ ᱥᱳᱢᱳᱭ ᱟᱞᱮ ᱢᱤᱫ ᱫᱷᱟᱨᱮ ᱜᱮ ᱞᱚᱥᱚᱫ ᱠᱟᱛᱮ ᱞᱮ ᱨᱚᱦᱚᱭ ᱠᱮᱫ ᱴᱟᱠᱴᱟᱨ ᱠᱚᱛᱮ ᱜᱮᱞᱮ ᱥᱤ ᱵᱟᱲᱟᱭᱮᱫ ᱠᱟᱱᱟ ᱪᱟᱥ ᱠᱟᱹᱢᱤ ᱫᱚ ᱢᱟᱱᱮ ᱟᱯᱮ ᱥᱮᱛ ᱛᱤᱱᱟᱹᱜ ᱫᱷᱟᱣ ᱦᱩᱭᱩᱜ ᱜᱮᱭᱟ ᱢᱤᱫ ᱫᱷᱟᱣ ᱥᱮ ᱟᱨᱚ ᱱᱚᱣᱟ ᱵᱚᱨᱥᱟ ᱥᱚᱢᱚᱭ ᱜᱮ ᱥᱮ ᱟᱨᱚ ᱫᱷᱚᱨᱚᱱ ᱥᱚᱢᱚᱭ ᱯᱮ ᱪᱟᱥ ᱜᱮᱭᱟ ᱾
ᱵᱟᱝ ᱚᱱᱠᱟ ᱡᱟ ᱫᱚ ᱦᱟᱸᱜ ᱡᱟᱦᱟᱸ ᱠᱚᱣᱟᱜ ᱥᱮᱞᱳ ᱠᱚ ᱢᱮᱱᱟᱜᱼᱟ ᱱᱟᱦᱟᱜ ᱩᱱᱠᱩ ᱫᱚ ᱵᱟᱨ ᱫᱷᱟᱣ ᱠᱚ ᱪᱟᱥᱟ ᱵᱟᱝ ᱟᱞᱮ ᱥᱩᱨ ᱠᱚᱨᱮᱱ ᱫᱚ ᱵᱟᱝ ᱜᱮ ᱾ ᱟᱨ ᱠᱟᱹᱴᱤᱡ ᱦᱟᱱᱟ ᱯᱟᱥᱴᱟ ᱜᱚᱰᱟ ᱧᱚᱜ ᱢᱮᱱᱟᱜᱼᱟ ᱚᱸᱰᱮ ᱚᱸᱰᱮ ᱫᱚ ᱵᱟᱨ ᱫᱷᱟᱣ ᱠᱚ ᱪᱟᱥᱟ ᱦᱮᱸᱥᱮ ᱟᱨ ᱟᱞᱮ ᱫᱚ ᱱᱚᱰᱮ ᱫᱚ ᱢᱤᱫ ᱫᱷᱟᱹᱣ ᱜᱮᱞᱟ ᱥᱟᱼ ᱪᱟᱥᱟ ᱟᱨ ᱚᱱᱟ ᱦᱚᱸ ᱥᱮᱞᱚ ᱠᱟᱛᱮ ᱦᱚᱸ ᱵᱟᱝᱜᱮ ᱚᱱᱟ ᱥᱮᱨᱢᱟ ᱡᱟᱹᱲᱤ ᱫᱟᱜ ᱠᱷᱚᱱᱟ ᱚᱱᱟ ᱚᱱᱟ ᱵᱚᱨᱥᱟ ᱞᱮ ᱪᱟᱥᱟ ᱾ ᱚᱱᱠᱟ ᱥᱮᱨᱢᱟ ᱫᱟᱨᱮ ᱦᱳᱭᱛᱳ ᱚᱱᱟ ᱥᱮᱞᱚ ᱠᱚᱫᱚ ᱵᱟᱹᱪᱩᱜ ᱟ ᱥᱮ ᱥᱮᱨᱢᱟ ᱡᱟᱹᱲᱤ ᱵᱚᱨᱥᱟ ᱫᱚ ᱚᱱᱠᱟ ᱥᱤᱛᱩᱝ ᱫᱤᱱ ᱫᱚ ᱪᱟᱥ ᱢᱟ ᱵᱟᱝ ᱜᱟᱱᱚᱜᱼᱟᱥᱮ ᱫᱟᱜᱟᱭ ᱥᱮ ᱵᱟᱝ ᱫᱟᱜ ᱟᱜ ᱮᱱᱠᱷᱟᱱ ᱫᱚ ᱢᱤᱫ ᱫᱷᱟᱣ ᱜᱮ ᱪᱟᱥ ᱦᱩᱭᱩᱜ ᱠᱟᱱᱟ ᱩᱱᱫᱤᱱ ᱥᱮᱫᱟᱭ ᱠᱷᱚᱱ ᱜᱮ ᱱᱟᱦᱟᱜ ᱦᱮ ᱥᱤ ᱢᱤᱫ ᱫᱷᱟᱣ ᱪᱟᱥ ᱛᱮᱜᱮ ᱱᱟᱜ ᱡᱚᱢ ᱠᱚᱫᱚ ᱦᱩᱭᱩᱜ ᱠᱟᱱ ᱜᱮᱭᱟ ᱤᱱᱟᱹ ᱟᱠᱷᱨᱤᱧ ᱞᱟᱹᱜᱤᱫ ᱫᱚ ᱵᱟᱝ ᱟᱥᱮ ᱟᱨ ᱪᱟᱥ ᱵᱟᱥ ᱦᱚᱸ ᱵᱟᱲᱟᱭ ᱜᱮᱭᱟ ᱵᱤᱱ ᱩᱱᱟᱹᱜ ᱤᱭ ᱫᱚ ᱯᱩᱭᱥᱟᱹ ᱦᱚᱸ ᱵᱟᱝ ᱦᱩᱭᱩᱜᱼᱟ ᱚᱱᱟ ᱛᱮ ᱩᱱᱟ ᱥᱮ ᱵᱟᱝ
ᱟᱪᱪᱷᱟ ᱱᱚᱣᱟ ᱦᱩᱲᱩ ᱠᱚ ᱵᱟᱫ ᱠᱟᱛᱮᱫ ᱟᱫᱚ ᱥᱚᱵᱡᱤ ᱠᱚ ᱥᱮ ᱛᱩᱲᱤ ᱠᱚ ᱛᱤᱞᱢᱤᱧ ᱠᱚ ᱜᱚᱦᱩᱢ ᱠᱚ ᱱᱚᱣᱟ ᱠᱚᱯᱮ ᱪᱟᱥ ᱜᱮᱭᱟ?
ᱦᱚᱸ ᱚᱱᱠᱟ ᱦᱩᱲ ᱦᱩᱲᱩ ᱪᱟᱥ ᱵᱟᱫ ᱛᱮᱦᱚᱸ ᱥᱚᱵᱽᱡᱤ ᱠᱚᱦᱚᱸ ᱱᱟᱜ ᱞᱮ ᱪᱟᱥ ᱵᱟᱲᱟᱣ ᱜᱮᱭᱟ ᱱᱟᱸᱜ ᱦᱮᱸ ᱥᱮ ᱟᱨ ᱚᱱᱟ ᱦᱩᱲᱩ ᱪᱟᱥ ᱠᱚᱫᱚ ᱩᱱᱟᱹᱜ
ᱪᱮᱫ ᱥᱚᱵᱽᱡᱤ ᱠᱚᱯᱮ ᱪᱟᱥ ᱜᱟᱱ ᱱᱚᱝᱠᱟ ᱵᱟᱰᱟᱭ ᱢᱮᱱᱟᱜ ᱟᱠᱟᱫᱟ
ᱦᱚᱸ ᱥᱚᱵᱽᱡᱤ ᱠᱚᱫᱚ ᱤᱭᱟᱹ ᱠᱚ ᱪᱟᱥ ᱦᱩᱭᱩᱜᱼᱟ ᱵᱤᱞᱟᱹᱛᱤ ᱠᱚ ᱜᱷᱟᱸᱝᱽᱨᱟ ᱠᱚ ᱠᱟᱨᱞᱟ ᱠᱚ ᱵᱷᱮᱰᱣᱟ ᱠᱚ ᱟᱨᱚ ᱦᱚ ᱛᱳᱫ ᱠᱚ
ᱟᱪᱪᱷᱟ ᱟᱪᱪᱷᱟ ᱱᱚᱣᱟ ᱫᱚ ᱠᱷᱟᱹᱞᱤ ᱟᱯᱮ ᱚᱲᱟᱜ ᱨᱮ ᱡᱚᱢ ᱥᱩᱢᱩᱝ ᱜᱮ ᱥᱮ ᱯᱮᱠ ᱴᱷᱤᱧ ᱜᱮᱭᱟ ᱢᱚᱴᱟᱢᱩᱴᱤ ᱵᱷᱟᱜᱮ ᱜᱮᱯᱮ ᱪᱟᱥᱟ?
ᱚᱱᱟ ᱵᱮᱰᱣᱟ ᱠᱚᱫᱚ ᱠᱟᱹᱴᱤᱡ ᱥᱮᱬᱟ ᱧᱚᱜ ᱜᱮᱞᱮ ᱪᱟᱥ ᱥᱮ ᱚᱱᱟ ᱠᱚᱨᱮ ᱥᱚᱵᱽᱡᱤ ᱠᱚ ᱚᱱᱟ ᱫᱚ ᱦᱟᱸᱜ ᱚᱱᱟ ᱥᱟᱶᱛᱮ ᱞᱟᱹᱭ ᱞᱮ ᱡᱚᱢ ᱥᱟᱶᱛᱮ ᱨᱳᱡᱽᱜᱟᱨ ᱞᱟᱹᱜᱤᱫ ᱦᱚᱸ ᱪᱟᱥ ᱠᱟᱱᱟ ᱟᱨ ᱥᱮᱬᱟ ᱧᱚᱜ ᱜᱮᱭᱟᱞᱮ ᱚᱱᱠᱟ ᱟᱞᱮ ᱚᱱᱟ ᱚᱱᱟ ᱜᱚᱰᱟ ᱥᱩᱨ ᱨᱮ ᱢᱤᱫᱴᱟᱝ ᱠᱩᱧ ᱛᱟᱞᱮ ᱢᱮᱱᱟᱜᱼᱟ ᱥᱮ ᱥᱮᱱᱟᱜ ᱥᱚᱨᱠᱟᱨ ᱠᱩᱧ ᱵᱮᱱᱟᱣ ᱠᱟᱜᱼᱟ ᱠᱚ ᱮᱱᱠᱷᱟᱡ ᱫᱚᱞᱮ ᱞᱟᱹᱭᱮᱜᱼᱟ ᱠᱤ ᱪᱚ ᱚᱸᱰᱮ ᱴᱩᱞᱩ ᱴᱩᱞᱩ ᱠᱤᱨᱤᱧ ᱦᱩᱭ ᱟᱠᱟᱱᱟ ᱮᱱᱠᱷᱟᱱ ᱪᱮᱫᱟᱜ ᱦᱩᱰᱤᱧᱚᱜ ᱫᱚᱢ ᱪᱟᱥᱟ ᱦᱮᱸ ᱥᱮ ᱡᱚᱛᱚᱮ ᱥᱮᱬᱟ ᱧᱚᱜ ᱵᱚ ᱪᱟᱥᱟ ᱡᱟᱭᱜᱟ ᱥᱮᱬᱟ ᱜᱮᱭᱟ ᱦᱮᱸᱥᱮ ᱠᱟ ᱥᱮᱬᱟ ᱧᱚᱜ ᱜᱮᱞᱮ ᱪᱟᱥ ᱠᱟᱜ-ᱟ ᱦᱮᱸ ᱥᱮᱮ
ᱫᱟᱜ ᱠᱚᱨᱮᱱᱟᱜ ᱵᱮᱵᱚᱥᱛᱷᱟ ᱠᱚ ᱵᱟᱹᱱᱩᱜ ᱠᱷᱟᱹᱛᱤᱨ ᱟᱨᱠᱤ ᱱᱚᱣᱟ ᱟᱹᱛᱩ ᱢᱟᱱᱮ ᱡᱚᱢ ᱵᱟᱲᱟ ᱞᱟᱹᱜᱤᱫ ᱜᱮ ᱪᱟᱥ ᱵᱟᱲᱟᱭ ᱦᱩᱭᱩᱜᱼᱟ ᱫᱚᱢᱮ ᱠᱤᱪᱷᱩ ᱾ ᱫᱚ ᱵᱟᱝ ᱜᱮ ᱚᱱᱟ ᱟᱠᱠᱷᱨᱤᱧ ᱥᱩᱢᱩᱝ ᱫᱚ ᱟᱯᱮ ᱥᱮ ᱛᱟᱦᱚᱞᱮ ᱱᱚᱣᱟ ᱠᱩᱧ ᱨᱮᱱᱟᱜ ᱵᱮᱵᱚᱥᱛᱟ ᱢᱮᱱᱟᱜ ᱠᱟᱜᱼᱟ ᱦᱟᱜ ᱛᱟᱦᱞᱮ ᱢᱚᱴᱟᱢᱩᱴᱤ ᱾ ᱟᱠᱷᱨᱤᱧ ᱥᱩᱢᱩᱝ ᱦᱚᱸᱯᱮ ᱪᱟᱥ ᱜᱮᱭᱟ
ᱦᱩᱸ ᱦᱩᱸ
ᱟᱪᱪᱷᱟ ᱟᱹᱰᱤ ᱱᱟᱯᱟᱭ ᱾ᱛᱚ ᱦᱩᱲᱩ ᱫᱚ ᱦᱟᱜ ᱵᱮᱥᱛ ᱪᱮᱫ ᱦᱩᱲᱩ ᱠᱚ ᱡᱟᱹᱥᱛᱤ ᱧᱮᱞᱚᱜ ᱠᱟᱱᱟ ᱪᱟᱥᱨᱮ ᱮᱠᱷᱚᱱ?
ᱟᱞᱮᱥᱮᱫ ᱫᱚ ᱚᱱᱠᱟ ᱦᱩᱲᱩ ᱡᱟᱹᱥᱛᱤ ᱫᱚ ᱱᱟᱦᱟᱜ ᱚᱱᱠᱟ ᱟᱞᱮᱥᱮᱫ ᱫᱚ ᱵᱟᱹᱭᱦᱟᱹᱲ ᱦᱩᱲᱩ ᱫᱚ ᱱᱟᱜ ᱥᱚᱨᱱᱚ ᱱᱟᱜ ᱠᱚ ᱪᱟᱥᱟ ᱪᱮᱫᱟᱜ ᱥᱮ ᱥᱚᱨᱱᱚ ᱫᱚ ᱠᱟᱹᱴᱤᱡ ᱞᱟᱹᱠᱛᱤ ᱚᱱᱟ ᱫᱚ ᱠᱟᱹᱴᱤᱡ ᱢᱚᱸᱡᱽ ᱧᱚᱜ ᱜᱮ ᱦᱩᱭᱩᱜᱼᱟ ᱟᱫᱚ ᱮᱴᱟᱜ ᱦᱩᱲᱩ ᱫᱚᱱᱟᱜ ᱦᱩᱭ ᱫᱚ ᱦᱩᱭᱩᱜ ᱜᱮᱭᱟ ᱯᱟᱞᱮ ᱡᱟᱸ ᱡᱟ ᱦᱚᱲ ᱚᱱᱠᱟ ᱯᱚᱥᱟᱣ ᱟᱫᱚ ᱚᱠᱟ ᱡᱟ ᱦᱚᱲ ᱚᱱᱠᱟ ᱟᱭᱢᱟ ᱦᱚᱲ ᱫᱚᱱᱟᱜ ᱵᱮᱥᱤ ᱫᱚ ᱥᱚᱨᱱᱚ ᱠᱚᱨᱮ ᱠᱚ ᱪᱟᱥ ᱟᱠᱟᱫ ᱞᱮ ᱚᱱᱠᱟ ᱪᱮᱛᱟᱱ ᱵᱟᱹᱫᱽ ᱠᱚ ᱞᱟᱛᱟᱨ ᱵᱟᱹᱫᱽ ᱠᱚᱱᱟᱜ ᱟᱞᱮ ᱠᱷᱚᱡ ᱞᱟᱛᱟᱨ ᱵᱟᱹᱫᱽ ᱠᱚ ᱩᱱᱠᱩ ᱡᱚᱛᱚ ᱥᱚᱨᱱᱚ ᱱᱟᱜ ᱠᱚ ᱪᱟᱥ ᱟᱠᱟᱜᱼᱟ ᱟᱨ ᱟᱞᱮ ᱦᱚ ᱱᱟᱜ ᱜᱷᱩᱴᱩ ᱠᱚᱨᱮᱱᱟᱜ ᱥᱚᱨᱱᱚ ᱫᱚ ᱱᱟᱜ ᱵᱟᱝ ᱜᱮ ᱚᱱᱟ ᱫᱚ ᱜᱷᱩᱴᱩ ᱥᱚᱨᱱᱚ ᱠᱚ ᱟᱨ ᱪᱮᱫ ᱠᱚ ᱡᱚᱱᱟᱜ ᱠᱚ ᱪᱟᱥ ᱟᱠᱟᱜᱼᱟ ᱟᱫᱚ ᱢᱤᱫᱴᱟᱝ ᱱᱤᱭᱟᱹ ᱱᱟᱜ ᱪᱟᱨᱟ ᱠᱟᱜ ᱞᱮᱱᱟ ᱟᱹᱰᱤ ᱫᱤᱱ ᱠᱷᱚᱡ ᱵᱟᱝ ᱪᱟᱥ ᱦᱩᱭᱩ ᱠᱟᱱᱟ ᱥᱮ ᱵᱷᱟᱹᱞᱤ ᱵᱩᱡᱽ ᱮᱱᱟ ᱟᱫᱚ ᱞᱟᱹᱭᱟᱠᱚ ᱵᱟᱹᱞᱤ ᱵᱷᱚᱡᱱᱟ ᱦᱚᱸ ᱟᱹᱰᱤ ᱥᱤᱵᱤᱞᱟ ᱮᱱᱠᱷᱟᱱ ᱫᱚ ᱵᱟᱹᱞᱤ ᱵᱷᱚᱡᱱᱟ ᱨᱮᱱᱟᱜ ᱪᱟᱥ ᱦᱩᱭᱩᱜ ᱠᱟᱱᱟ ᱱᱤᱭᱟᱹ ᱫᱷᱟᱭ ᱦᱟᱜ
ᱠᱟᱱᱟ ᱟᱨᱠᱤ ᱱᱚᱣᱟᱼᱼ ᱫᱟᱜ ᱡᱟᱹᱲᱤ ᱛᱚ ᱴᱷᱤᱠ ᱴᱷᱟᱠ ᱵᱟᱝ ᱦᱩᱭᱩᱜ ᱠᱟᱱᱟ ᱛᱟᱦᱟᱚᱞᱮ ᱠᱚᱢ ᱫᱟᱜ ᱨᱮ ᱡᱟᱛᱮ ᱪᱟᱥ ᱦᱩᱭᱩᱜ ᱢᱟ ᱡᱩᱫᱤ ᱭᱳ ᱵᱟᱭ ᱫᱟᱜᱼᱼ ‌ ᱱᱚᱶᱟ ᱵᱤᱫᱤ ᱱᱟᱥᱮ ᱱᱟᱥᱮ ᱫᱟᱜ ᱡᱟᱹᱲᱤ ᱱᱚᱣᱟ ᱫᱟᱜ ᱡᱟᱲᱤ ᱛᱮᱜᱮ ᱟᱨ ᱠᱤ ᱦᱩᱭᱩᱜ ᱢᱟ ᱱᱚᱝᱠᱟ ᱞᱮᱠᱟ ᱛᱮ ᱱᱚᱣᱟ ᱞᱚᱞᱟᱴ ᱟᱨ ᱥᱚᱨᱱᱚ ᱜᱮᱞᱮ ᱪᱟᱥ ᱜᱮᱭᱟ᱾ ᱟᱸᱻ ᱱᱩᱝᱠᱩ ᱛᱤᱡᱩ ᱠᱩ ᱞᱟᱜᱟᱜ ᱠᱟᱱᱟ ᱟᱞᱮ ᱥᱮ ᱦᱚᱸ ᱧᱮᱞᱚᱜ ᱠᱟᱱᱟ ᱟᱨᱠᱤᱼᱼ ᱛᱤᱡᱩ ᱠᱚ ᱫᱚᱢᱮ ᱠᱚ ᱞᱟᱜᱟᱜ ᱠᱟᱱᱟ ᱥᱮ ᱱᱩᱠᱩ ᱦᱩᱲᱩ ᱠᱚᱨᱮ ᱛᱤᱡᱩ ᱠᱩᱠᱩ ᱞᱟᱜᱟᱜ ᱠᱟᱱ ᱜᱮᱭᱟ᱾
ᱪᱤᱞᱤ ᱠᱩᱵᱤᱱ ᱞᱟᱹᱭ ᱠᱮᱜ ᱵᱟᱞᱤᱧ‌ ᱟᱧᱡᱚᱢ‌ ᱞᱮᱜ ᱵᱮᱥ ᱴᱷᱤᱠ?
ᱛᱮᱡᱚ ᱛᱮᱡᱚᱼᱼ
ᱤᱱᱟᱹ ᱵᱟᱹᱛᱷ ᱠᱚᱨᱮ ᱚᱱᱟ ᱦᱩᱲᱩ ᱡᱚᱢ ᱠᱚ ᱛᱚᱞᱟ ᱠᱚ ᱡᱚᱢᱟ?
ᱦᱚᱭ ᱦᱳᱭ᱾
ᱦᱳᱻ ᱚᱱᱠᱟ ᱟᱭᱢᱟ ᱱᱤᱛᱚᱜ ᱫᱚ ᱱᱟᱸᱜ ᱚᱱᱠᱟ ᱫᱚ ᱵᱟᱠᱚ ᱡᱚᱢᱮᱜᱼᱟ ᱛᱤᱡᱩ ᱫᱚ ᱱᱟᱜ ᱟᱫᱚ ᱢᱟᱲᱟᱝ ᱡᱚᱢ ᱫᱚᱠᱚ ᱡᱚᱢᱮᱜᱼᱟ ᱵᱟᱝᱜᱟ ᱫᱚ ᱵᱟᱝᱜᱮ ᱛᱚ ᱢᱤᱫᱴᱮᱱ ᱵᱟᱹᱭᱦᱟᱹᱲ ᱦᱩᱭ ᱱᱟᱦᱟᱸᱜ ᱵᱟᱠᱚ ᱡᱚᱢ ᱠᱟᱜ-ᱟ ᱜᱷᱩᱴᱩ ᱥᱮᱜ ᱨᱮᱼᱼ ᱟᱸᱻ ᱛᱚᱞᱟ ᱟᱠᱟᱜ-ᱟ ᱥᱮ ᱚᱱᱟ ᱫᱚ ᱱᱟᱜ ᱟᱹᱰᱤ ᱯᱩᱨᱟᱹ ᱡᱚᱢ ᱟᱠᱟᱜ-ᱟ ᱠᱚ ᱥᱮ ᱵᱤᱥᱼᱼ ᱵᱟᱞᱮ ᱵᱤᱥᱟᱜ ᱱᱟ ᱵᱟᱞᱮ ᱴᱷᱮ ᱧᱮᱞ ᱞᱮᱜ-ᱟ ᱚᱱᱠᱟ ᱧᱮᱞ ᱤᱫᱤ ᱵᱟᱝ ᱥᱮᱱ ᱦᱩᱭ ᱞᱮᱱᱟ ᱥᱮ, ᱦᱮᱸ ᱥᱮ ᱮᱱᱠᱷᱟᱡᱼᱼ
ᱚᱸᱻ ᱟᱪᱪᱷᱟ ᱢᱚᱴᱟᱼᱢᱩᱴᱤ ᱛᱟᱦᱚᱞᱮ ᱛᱤᱡᱩ ᱠᱚ ᱟᱯᱮ ᱥᱮᱜ ᱫᱩᱠᱩ ᱡᱚᱢ ᱵᱟᱲᱟᱭ ᱜᱮᱭᱟ ᱵᱟᱝ?
ᱦᱚᱸ ᱛᱤᱡᱩ ᱢᱚᱴᱟ-ᱢᱩᱴᱤ ᱢᱟᱱᱮ ᱪᱮᱜ ᱡᱚᱢ ᱜᱮᱭᱟ ᱠᱚ ᱟᱰᱤ ᱡᱩᱨ ᱜᱮ᱾
ᱡᱩᱫᱤ ᱠᱩ ᱡᱚᱢᱟ ᱟᱞᱮ ᱥᱮᱜ ᱫᱚᱼᱼ ᱢᱤᱫ ᱡᱩᱠᱷᱟ ᱨᱟᱱ ᱛᱮᱫᱚ ᱵᱟᱝ ᱠᱩ ᱪᱟᱵᱟᱜ ᱜᱮᱭᱟ ᱢᱚᱴᱟᱼᱢᱩᱴᱤ ᱵᱟᱨ ᱯᱮ ᱡᱚᱠᱷᱟ ᱞᱟᱜᱟᱣ ᱦᱩᱭᱩᱜ ᱛᱟᱢᱟ ᱵᱮᱥ ᱛᱮ ᱚᱠᱟ ᱨᱮ ᱚᱱᱠᱟ ᱨᱟᱱ ᱞᱟᱜᱟᱣ ᱠᱟᱛᱮᱜ ᱠᱩ ᱪᱟᱵᱟᱜ ᱠᱟᱱᱟ ᱥᱮ ᱵᱟᱨ ᱯᱮ ᱡᱚᱠᱟ ᱯᱮ ᱞᱟᱜᱟᱣᱮᱜ ᱠᱟᱱᱟ?
ᱦᱚᱸᱜ ᱚᱝᱠᱟ ᱟᱠ ᱟᱠᱩ ᱛᱮᱫᱚ ᱩᱱᱠᱩ ᱛᱤᱡᱩ ᱦᱚᱸ ᱵᱟᱲᱟᱭᱟ ᱵᱮᱱ ᱟᱠᱚ ᱛᱤᱡᱩ ᱚᱱᱠᱟ ᱟᱠᱚᱣᱟᱜ ᱵᱟᱝ ᱵᱟᱹᱠᱼᱼ ᱠᱚ ᱪᱟᱵᱟᱜ-ᱟ ᱮᱱᱠᱷᱟᱡ ᱫᱚ ᱨᱟᱱ ᱠᱤᱨᱤᱧ ᱟᱹᱜᱩ ᱠᱟᱛᱮᱜ ᱫᱚ ᱱᱟᱦᱟᱸᱜ ᱮᱢ ᱦᱩᱭᱩᱜ-ᱟ ᱟᱫᱚ ᱵᱟᱝ ᱢᱟᱬᱟᱝ ᱫᱚ ᱵᱟᱝ ᱧᱮᱞ ᱦᱩᱭᱩ ᱠᱟᱱᱟ ᱥᱮᱼᱼ ᱴᱷᱚᱴ ᱨᱮ ᱠᱮᱜ ᱟᱠᱚ ᱟᱫᱚ ᱪᱤᱜ ᱵᱤᱱ ᱪᱤᱠᱟᱹᱭᱟ ᱵᱟᱝ ᱢᱟᱬᱟᱝ ᱢᱟ ᱵᱟᱝ ᱧᱮᱞ ᱦᱩᱭ ᱞᱮᱱᱟ ᱚᱱᱟ ᱨᱟᱱ ᱱᱟᱜᱼᱼ ᱞᱟᱜᱟᱣ ᱞᱟᱜᱟᱣ ᱞᱮᱱ ᱜᱮᱭᱟ ᱟᱫᱚ ᱪᱤᱜ ᱚᱱᱟ ᱯᱟᱞᱮᱜ ᱪᱤᱠᱟᱹ ᱛᱮ ᱪᱚ ᱵᱟᱝ ᱜᱟᱱ ᱞᱮᱱᱟ᱾ ᱛᱚ ᱚᱱᱟ ᱞᱟᱜᱤᱫ ᱫᱚ ᱟᱨᱚ ᱱᱟᱦᱟᱸᱜ ᱮᱸ ᱛᱚᱞᱟ ᱦᱩᱭᱮᱱ ᱜᱮᱭᱟ ᱟᱫᱚ ᱱᱤᱛᱚᱜ ᱫᱚ ᱱᱟᱦᱟᱸᱜᱼᱼ ᱴᱷᱤᱠᱟᱹ ᱦᱩᱭ ᱱᱟ ᱠᱤ ᱵᱟᱝ ᱜᱮ ᱡᱚᱢᱮᱜ ᱜᱮᱭᱟᱼᱼ ᱠᱚ ᱟᱰᱤ ᱡᱩᱨ ᱜᱮ ᱡᱟᱹᱥᱛᱤ ᱜᱮ ᱱᱟᱦᱟᱸᱜ ᱮᱱᱠᱷᱟᱡ ᱫᱚ ᱱᱤᱭᱟᱹ ᱫᱚ ᱱᱟᱦᱟᱸᱜ ᱠᱟᱞᱚᱢ ᱠᱷᱚᱡ ᱫᱚ ᱱᱟᱦᱟᱸᱜᱼᱼ ᱚᱱᱟ ᱛᱚᱞᱟ ᱤᱭᱟᱹ ᱛᱮᱡ ᱧᱮᱞ ᱦᱚᱸ ᱧᱮᱞᱟᱜ ᱦᱩᱭᱩᱜ-ᱟ ᱟᱨ ᱤᱱᱠᱟᱹ ᱢᱤᱫ ᱥᱚᱯᱛᱟᱦ ᱜᱟᱱ ᱥᱮᱬᱟᱜᱼᱼ ᱠᱷᱟᱡ ᱠᱮ ᱚᱰᱳᱠᱚᱜ ᱠᱷᱟᱡ ᱫᱚ ᱠᱟᱴᱤᱡ ᱵᱤᱥ ᱮᱢᱟᱜ ᱦᱩᱭᱩᱜ-ᱟ ᱦᱮᱸ ᱥᱮ᱾
ᱟᱪᱪᱷᱟ ᱟᱹᱰᱤ ᱱᱟᱯᱟᱭᱟ᱾
ᱚᱝᱠᱟ ᱥᱩᱨ ᱨᱮᱱᱟᱜ ᱤᱭᱟᱹ ᱤᱭᱟᱹ ᱱᱟᱦᱟᱸᱜ ᱪᱮᱜ ᱠᱚ ᱢᱮᱛᱟᱜ-ᱟ ᱟᱞᱮ‌ ᱥᱩᱨ ᱨᱮᱱᱟᱜ ᱵᱟᱹᱫᱽ ᱱᱟᱦᱟᱸᱜᱼᱼ ᱵᱤᱥ ᱠᱚ ᱮᱢᱟᱜ ᱛᱟᱦᱮᱸᱜ ᱦᱮᱸᱥᱮ ᱟᱫᱚ ᱚᱱᱟᱼᱼ ᱥᱟᱶᱛᱮ ᱩᱱᱠᱩ ᱵᱟ ᱟᱫᱚ ᱵᱤᱥ ᱫᱚ ᱟᱫᱚ ᱩᱱᱠᱩ ᱰᱟᱹᱝᱨᱤ ᱜᱩᱯᱤ ᱠᱚᱦᱚᱸ ᱵᱟᱠᱚ ᱴᱷᱤᱠᱟᱹ ᱞᱮᱜ-ᱟ ᱵᱮᱥ ᱴᱷᱤᱠ᱾ ᱦᱤᱸᱛᱚᱜ ᱫᱚ ᱩᱱ ᱩᱱᱠᱩ ᱰᱟᱹᱝᱨᱤ ᱜᱩᱯᱤᱭ ᱠᱚᱦᱚᱸ ᱚᱱᱟ ᱫᱚ ᱵᱟᱠ ᱛᱚ ᱫᱚᱨᱠᱟᱨ ᱠᱤ ᱰᱟᱹᱝᱨᱤ ᱫᱚ ᱧᱮᱞ ᱦᱩᱭᱩᱜ-ᱟ᱾ ᱟᱨ ᱩᱱᱠᱩ ᱵᱟᱠᱚ ᱧᱮᱞ ᱞᱮᱜ ᱠᱤᱱᱟᱹ ᱮᱱᱠᱷᱟᱡ ᱵᱟᱨᱭᱟ ᱰᱟᱝᱨᱤ ᱠᱤᱱᱼᱼ ᱚᱸᱦᱚᱸ ᱟᱨ ᱚᱱᱟ ᱵᱟᱨᱭᱟ ᱰᱟᱹᱝᱨᱤ ᱠᱤᱱ ᱡᱚᱢ ᱠᱮᱜ-ᱟᱼᱼ ᱚᱱᱟ ᱛᱚᱞᱟ ᱱᱟᱦᱟᱸᱜ ᱟᱰᱤ ᱡᱩᱨᱫᱟᱨ ᱛᱤᱠᱤᱱ ᱡᱚᱢ ᱠᱮᱜ-ᱟ ᱥᱮ ᱰᱷᱮᱨ ᱧᱚᱜ ᱮᱱᱠᱷᱟᱡ ᱵᱤᱥ ᱢᱟᱠᱚ ᱢᱟᱼᱼ ᱵᱷᱤᱡᱟᱹᱣ ᱠᱟᱱ ᱜᱮᱭᱟ ᱦᱮᱸ ᱥᱮ ᱩᱱᱟᱹᱜ ᱞᱚᱜᱚᱱ ᱵᱟᱝ ᱪᱟᱵᱟᱜ-ᱟ ᱚᱱᱟ ᱵᱤᱥ ᱦᱚᱸᱼᱼ ᱟᱻ ᱩᱱᱠᱤᱱ ᱰᱟᱝᱨᱤ ᱯᱩᱨᱟᱹ ᱵᱷᱮᱷᱟᱣ ᱩᱛᱟᱹᱨᱟᱜ ᱠᱤᱱᱟᱹ ᱦᱮᱸ ᱥᱮ᱾
ᱟᱨ ᱪᱚ ᱚᱝᱠᱟ ᱰᱟᱝᱨᱤᱼᱼ ᱡᱚᱢ ᱠᱮᱜ-ᱟ ᱟᱨ ᱠᱚ ᱢᱟᱱᱮ ᱦᱩᱰᱤᱧ ᱵᱷᱟᱵᱽ ᱛᱮ ᱞᱟᱹᱭ ᱛᱟᱞᱟᱝ ᱟᱨᱠᱤ ᱰᱟᱹᱝᱨᱤ ᱠᱚ ᱡᱚᱢ ᱠᱮᱜ ᱟᱨ ᱠᱚ ᱜᱚᱛᱚ ᱭᱮᱱᱟ ᱵᱟᱝ?
ᱚᱸ ᱦᱚᱸ᱾
ᱛᱚ ᱱᱚᱣᱟ ᱫᱚ ᱦᱟᱸᱜ ᱟᱻ ᱰᱟᱝᱨᱤ ᱡᱮ ᱦᱮᱛᱩ ᱜᱩᱯᱤ ᱠᱟᱱᱟ ᱱᱩᱭ ᱛᱚ ᱧᱮᱞ ᱩᱪᱤᱛ ᱛᱟᱭ ᱛᱚ ᱜᱩᱯᱤ ᱞᱟᱹᱜᱤᱫ ᱪᱟᱞᱟᱣ ᱠᱟᱱᱟᱭ ᱦᱚᱭᱛᱚ ᱚᱱᱟ ᱫᱚ ᱟᱡᱼᱼ ᱠᱟᱱ ᱜᱮᱭᱟ ᱵᱷᱩᱞ ᱡᱮ ᱦᱮᱛᱩ ᱵᱟᱭ ᱧᱮᱞ ᱠᱟᱜ ᱠᱚᱣᱟᱭ ᱡᱚᱢ ᱪᱩᱣ ᱠᱟᱜ-ᱟᱭ᱾
ᱦᱩᱸ ᱦᱩᱸ᱾
ᱱᱚᱣᱟ ᱪᱟᱥ ᱠᱟᱹᱢᱤ ᱫᱚ ᱢᱟᱱᱮ ᱪᱮᱜ ᱠᱟ ᱟᱯᱮ ᱫᱚ ᱱᱚᱣᱟᱼᱼ ᱟᱯᱮ ᱛᱮᱜᱮ ᱯᱮ ᱨᱚᱦᱚᱭ ᱜᱮᱭᱟ ᱥᱮ ᱟᱨᱚ ᱜᱟᱹᱰᱤ ᱛᱮᱯᱮ ᱨᱚᱦᱚᱭ ᱜᱮᱭᱟ?
ᱟᱞᱮ ᱥᱮᱫ ᱛᱮ ᱱᱟᱜ ᱱᱚᱝᱠᱟ ᱜᱟᱹᱰᱤ ᱠᱚᱫᱚ ᱵᱟᱹᱪᱩᱜ ᱟᱠᱟᱱᱟ ᱱᱟᱦᱟᱸᱜ ᱮᱱᱠᱟ ᱫᱚ ᱜᱟᱹᱰᱤ ᱛᱮᱫᱚ ᱵᱟᱝ ᱨᱚᱦᱚᱭ ᱦᱩᱭ ᱠᱟᱱᱟ᱾ ᱟᱨ ᱠᱟᱲᱢᱤ ᱛᱮᱜᱮ ᱱᱟᱦᱟᱸᱜ ᱟᱹᱪᱩ ᱦᱩᱭᱩᱜ ᱠᱟᱱᱟ ᱟᱫᱚ ᱟᱣᱨᱤ ᱨᱚᱦᱚᱭᱚᱜ-ᱟ ᱨᱚᱦᱚᱭ ᱫᱚ ᱱᱟᱦᱟᱸᱜ᱾ ᱦᱚᱸ ᱩᱱ ᱫᱤᱱ ᱦᱚᱸ ᱢᱤᱥᱤᱱ ᱠᱚᱛᱮ ᱫᱚ ᱱᱟᱦᱟᱸᱜ ᱵᱟᱝ ᱨᱚᱦᱚᱭ ᱦᱩᱭᱩᱜ ᱠᱟᱱᱟ ᱢᱤᱥᱤᱱ ᱫᱚ ᱢᱤᱥᱤᱱ ᱟᱜᱩ ᱟ ᱠᱚᱼᱼ
ᱴᱤᱯᱤᱱ ᱠᱩᱫᱚ ᱵᱟᱝ ᱠᱚ ᱤᱫᱤᱣ ᱠᱟᱜ-ᱟ ᱛᱟᱦᱚᱞᱮ?
ᱦᱚᱸ ᱱᱚᱛᱮ ᱟᱞᱮ ᱥᱮᱜ ᱫᱚ ᱢᱤᱥᱤᱱ ᱠᱩᱫᱚ ᱚᱱᱠᱟ ᱵᱟᱠᱚ ᱟᱜᱩ ᱵᱟᱲᱟᱣ ᱠᱟᱜ-ᱟ ᱤᱱᱟᱹ ᱞᱟᱹᱜᱤᱫᱼᱼ ᱠᱟᱹᱲᱢᱤ ᱠᱚ ᱞᱟᱹᱜᱤᱫ ᱜᱮ ᱦᱜ ᱨᱚᱦᱚᱭ ᱦᱩᱭᱩᱜ ᱠᱟᱱᱟ ᱟᱨ ᱥᱮᱬᱟ ᱚᱠᱚᱡ ᱧᱚᱜ ᱜᱮᱭᱟ ᱥᱮ ᱮᱱᱠᱷᱟᱡ ᱫᱚ ᱮᱠᱞᱟ ᱛᱮᱦᱚᱸ ᱵᱟᱝ ᱨᱚᱦᱚᱭᱚᱜᱼᱟ ᱤᱱᱠᱷᱟᱱ ᱫᱚ ᱱᱟᱜ ᱠᱟᱹᱢᱤ ᱠᱟᱛᱮᱜ ᱜᱮ ᱨᱚᱦᱚᱭ ᱦᱩᱭᱩᱜᱼᱟ
ᱟᱞᱮ ᱥᱮᱫ ᱦᱚᱸ ᱧᱮᱞᱚᱜ ᱠᱟᱱᱟ ᱟᱨ ᱢᱮᱥᱤᱱ ᱦᱟᱸᱜ ᱫᱚᱢᱮ ᱠᱚ ᱟᱹᱜᱩ ᱟᱠᱟᱫᱟ ᱠᱟᱲᱢᱤᱫ ᱫᱚ ᱦᱟᱸᱜ ᱩᱱᱟᱹᱜ ᱵᱟᱝᱠᱚ ᱠᱷᱟᱴᱣᱮᱫ ᱠᱚᱣᱟ! ᱮᱠᱷᱚᱱ ᱢᱟ ᱚᱚᱝᱠᱟ ᱞᱮᱠᱟ ᱠᱷᱴᱟᱣ ᱦᱚᱸ ᱵᱟᱝᱠᱚ ᱫᱟᱲᱮᱭᱟᱜ ᱠᱟᱱᱟ ᱚᱱᱟ ᱠᱷᱟᱹᱛᱤᱨ ᱢᱮᱥᱤᱱ ᱠᱚ ᱟᱹᱜᱩ ᱟᱠᱟᱫ ᱢᱮᱥᱤᱱ ᱛᱮᱜᱮ ᱨᱚᱦᱚᱭ ᱵᱟᱲᱟᱭ ᱦᱩᱭᱩᱜ ᱠᱟᱱᱟ
ᱦᱩᱸ ᱦᱩᱸ
ᱥᱮᱫᱟᱭ ᱞᱮᱠᱟ ᱫᱚ ᱦᱟᱸᱜ ᱩᱱᱠᱩ ᱦᱚᱲ ᱫᱚ ᱧᱮᱞᱚᱜ ᱠᱟᱱᱟ ᱵᱟᱝᱢᱟ ᱚᱱᱠᱟ ᱞᱮᱠᱟ ᱵᱟᱝᱵᱚᱱ ᱫᱟᱲᱮᱭᱟᱜ ᱠᱟᱱᱟ ᱪᱟᱥ ᱠᱟᱹᱢᱤ ᱠᱚᱦᱚᱸ
ᱦᱚᱸ ᱩᱱᱫᱤᱱ ᱩᱱᱠᱩ ᱥᱮᱫᱟᱭ ᱦᱚᱲ ᱫᱚ ᱦᱟᱸᱜ ᱫᱟᱲᱮ ᱦᱚᱸᱠᱚ ᱫᱟᱲᱮ ᱧᱚᱜ ᱜᱮᱭᱟ ᱥᱮ ᱟᱨ ᱩᱱᱠᱩ ᱦᱱᱟᱜ ᱪᱟᱥ ᱠᱚᱠᱚ ᱵᱟᱲᱟᱭᱟ ᱠᱤ ᱪᱮᱫ ᱞᱮᱠᱟ ᱠᱟᱛᱮᱫ ᱦᱩᱭᱩᱜᱼᱟ ᱥᱮ ᱪᱮᱫ ᱞᱮ ᱚᱱᱠᱟᱛᱮᱫᱚ ᱟᱵᱚ ᱫᱚᱵᱚ ᱨᱚᱦᱚᱭ ᱜᱤᱰᱤ ᱠᱟᱜ ᱥᱟᱨᱠᱷᱳᱞ ᱵᱚ ᱮᱢ ᱜᱤᱰᱤᱭᱟᱟᱜᱱᱟ ᱟᱨ ᱚᱱᱠᱟ ᱛᱷᱲᱤ ᱦᱩᱭᱩᱜ ᱛᱟᱢᱟ ᱟᱨᱚ ᱩᱱᱠᱩ ᱧᱮᱞ ᱦᱩᱭᱩᱜᱼᱟ ᱪᱮᱫ ᱠᱚ ᱠᱚ ᱮᱢᱟᱜᱼᱟ ᱥᱮ ᱵᱟᱝ ᱮᱱᱠᱷᱟᱡ ᱫᱚ ᱦᱳᱲᱩ ᱛᱟᱢ ᱦᱩᱭᱩᱜᱼᱟ ᱥᱮ ᱵᱟᱝ ᱥᱮ ᱪᱮᱫ ᱵᱤᱱ ᱪᱮᱫ ᱞᱮᱠᱟ
ᱦᱮᱸ ᱦᱮᱸ ᱱᱚᱝᱠᱟ ᱜᱮ ᱩᱱᱠᱩᱣᱟᱜ ᱫᱚ ᱢᱚᱴᱟᱢᱩᱴᱤ ᱟᱨᱠᱤ ᱪᱟᱥ ᱠᱟᱹᱢᱤ ᱞᱟᱸᱜᱟ ᱛᱷᱟᱠᱟ ᱟᱵᱚ ᱫᱚ ᱡᱚᱫᱤ ᱵᱚᱱ ᱞᱟᱸᱜᱟᱜ ᱠᱟᱱᱟ ᱩᱱᱠᱩ ᱫᱚ ᱦᱭᱛ ᱡᱚᱢ ᱠᱚ ᱵᱷᱟ. ᱜᱤ ᱡᱚᱢᱮᱫ ᱠᱟᱱ ᱛᱟᱦᱮᱱᱟ ᱟᱲᱟᱜ ᱥᱟᱠᱟᱢ ᱠᱚ ᱟᱵᱚ ᱛᱚ ᱡᱟᱵᱚᱱ ᱡᱚᱢᱚᱜ ᱠᱟᱱᱟ ᱮ ᱨᱟᱥᱟᱭᱚᱱᱤᱠ ᱚᱱᱠᱟᱛᱮᱭᱛ ᱯᱟᱞᱮᱱ ᱫᱟᱲᱮ ᱦᱚᱸ ᱦᱳᱭᱛᱳ ᱟᱫ ᱪᱟᱵᱟᱜ ᱠᱟᱱ ᱛᱟᱵᱚᱱᱟ
ᱦᱩᱸ ᱦᱩᱸ ᱦᱚ
ᱛᱚ ᱱᱚᱣᱟ ᱟᱲᱟᱜ ᱥᱟᱠᱟᱢ ᱠᱚ ᱢᱮᱱᱟᱜ ᱜᱮᱭᱟ ᱟᱯᱮᱥᱮᱫ
ᱦᱚᱸ ᱟᱲᱟᱜ ᱥᱟᱠᱟᱢ ᱠᱚ ᱢᱮᱱᱟᱜ ᱜᱮᱭᱟ ᱟᱨ ᱪᱟᱥ ᱦᱚᱸ ᱪᱟᱥ ᱦᱩᱭ ᱟᱠᱟᱱᱟ ᱟᱲᱟ ᱥᱟᱠᱟᱢ ᱠᱚᱫᱚᱱᱟᱜ ᱢᱩᱞᱟᱹ ᱟᱲᱟᱜ ᱜᱟᱹᱫᱷᱟᱨᱤ ᱠᱚ ᱟᱲᱟᱜ ᱠᱚ ᱟᱨ ᱚᱱᱟ ᱫᱟᱨᱮ ᱢᱟ ᱨᱚᱦᱚᱭ ᱦᱩᱭ ᱟᱠᱟᱱ ᱜᱮᱭᱟ ᱤᱭᱟᱹ ᱫᱟᱨᱮ ᱨᱮᱱᱟᱜ ᱟᱨ ᱢᱩᱱᱜᱟᱹ ᱥᱟᱠᱟᱢ ᱚᱱᱛᱮ ᱢᱩᱱᱜᱟᱹ ᱫᱟᱨᱮ ᱠᱚᱫᱚ ᱢᱮᱱᱟᱜᱼᱟ ᱟᱥ ᱵᱟᱝ ᱟᱯᱮᱥᱮᱫ ᱫᱚ
ᱟᱞᱮᱥᱮᱫ ᱦᱚᱸ ᱢᱩᱱᱜᱟᱹ ᱫᱟᱨᱮ ᱫᱚᱦᱟᱸ ᱢᱮᱱᱟᱜ ᱟᱠᱟᱫ ᱜᱮᱭᱟ ᱟᱨᱠᱤ ᱢᱩᱱᱜᱟᱹ ᱫᱚ ᱵᱟᱨᱚ ᱢᱟᱥ ᱠᱤ ᱚᱱᱠᱟ ᱟᱲᱟᱜ ᱥᱟᱠᱟᱢᱚᱜ ᱠᱷᱟᱹᱛᱤᱨ ᱛᱮ ᱢᱩᱱᱜᱟᱹ ᱫᱚᱞᱮ ᱨᱚᱦᱚᱭ ᱟᱠᱟᱫ ᱛᱟᱦᱟᱸᱜ
ᱱᱚᱝᱠᱟ ᱡᱟᱦᱟᱸ ᱟᱡᱛᱮ ᱫᱟᱨᱮ ᱜᱮᱭᱟ ᱟᱲᱟᱜ ᱥᱟ